ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ ᱡᱚᱦᱟᱨ ᱜᱮ ᱾
ᱜᱚᱢᱠᱮ ᱛᱟᱦᱚᱞᱮ ᱚᱠᱟ ᱞᱮᱠᱟ ᱢᱮᱱᱟᱜ ᱵᱤᱱᱟ?
ᱱᱟᱯᱟᱭ ᱜᱮ ᱢᱮᱱᱟᱜ ᱞᱤᱧᱟᱹ, ᱟᱢ ᱜᱮ ᱚᱠᱟ ᱞᱮᱠᱟ?
ᱦᱮᱸ ᱜᱚᱝᱠᱮ ᱤᱧ ᱦᱚᱸ ᱱᱟᱯᱟᱭ ᱜᱮᱭᱟ, ᱛᱟᱦᱞᱮ ᱜᱚᱝᱠᱮ ᱚᱲᱟᱜ ᱠᱚᱨᱮ ᱫᱚ ᱚᱠᱟ ᱞᱮᱠᱟ ᱢᱮᱱᱟᱜ ᱠᱚᱣᱟ?
ᱱᱟᱯᱟᱭ ᱜᱮ ᱥᱟᱱᱟᱢ ᱠᱚᱜᱮ ᱱᱟᱯᱟᱭ ᱜᱮ ᱢᱮᱱᱟᱜ ᱠᱚᱜᱮᱭᱟ ᱾
ᱛᱟᱦᱚᱞᱮ ᱜᱚᱢᱠᱮ ᱫᱟᱜ ᱦᱮᱸ ᱜᱚᱢᱠᱮ ᱮᱯᱚᱨ, ᱟᱥᱤᱨᱵᱟᱫᱽ ᱠᱚ ᱛᱮ ᱚᱲᱟᱜ ᱦᱚᱲ ᱠᱚ ᱡᱷᱚᱛᱚ ᱱᱟᱯᱟᱭ ᱜᱮ ᱢᱮᱱᱟᱜ ᱠᱚᱣᱟ, ᱛᱟᱦᱞᱮ ᱜᱚᱝᱠᱮ ᱫᱟᱜ ᱡᱟᱹᱲᱤ ᱚᱠᱟ ᱞᱮᱠᱟ ᱦᱩᱭᱩᱜ ᱠᱟᱱᱟ?
ᱦᱮᱸ ᱫᱟᱜ ᱡᱟᱹᱲᱤ ᱫᱚ ᱱᱤᱛ ᱫᱚ ᱦᱚᱜ-ᱮ ᱟᱥᱳᱲ ᱦᱟᱛᱟᱲ ᱟᱠᱟᱫᱟ ᱾ ᱫᱟᱜ ᱫᱚ ᱟᱹᱣᱨᱤ ᱫᱟᱜᱟᱭ, ᱚᱱᱛᱮ ᱚᱠᱟ ᱞᱮᱠᱟᱭ ᱫᱟᱜ ᱫᱟ ᱱᱤᱛ?
ᱦᱮᱸ ᱜᱚᱝᱠᱮ ᱱᱚᱛᱮ ᱞᱟᱹᱭ ᱞᱮᱠᱷᱟᱱ ᱥᱮᱛᱟᱜ ᱢᱟᱭ ᱥᱤᱛᱳᱝ ᱫᱟ, ᱟᱨ ᱛᱟᱨᱟᱥᱤᱧ ᱠᱷᱟᱱ ᱜᱮ ᱫᱚᱢᱮ ᱫᱟᱜ ᱟᱞᱮ ᱠᱟᱱᱟᱭ ᱾
ᱟᱪᱪᱷᱟ ᱟᱪᱪᱷᱟ ᱾
ᱛᱟᱦᱚᱞᱮ ᱜᱚᱝᱠᱮᱭᱟᱜ ᱪᱟᱥ ᱵᱟᱥ ᱠᱟᱹᱢᱤ ᱠᱚᱫᱚ ᱛᱤᱱ ᱥᱟᱹᱜᱤᱧ ᱠᱮᱫᱟ ᱯᱮ?
ᱪᱟᱥᱵᱟᱥ ᱠᱟᱹᱢᱤ ᱵᱳᱞᱛᱮ ᱫᱚ ᱱᱤᱛ ᱫᱚ ᱦᱟᱸᱜ ᱜᱟᱹᱪᱷᱤ ᱠᱚ ᱜᱤᱰᱤ ᱦᱩᱭ ᱠᱟᱱᱟ ᱾ ᱟᱹ ᱜᱟᱹᱪᱷᱤ ᱫᱚ ᱠᱟᱹᱴᱩᱵ ᱞᱮᱠᱟ ᱦᱟᱨᱟ ᱟᱠᱟᱱᱟ᱾ ᱪᱟᱥ ᱫᱚ ᱱᱤᱛᱚᱜ ᱦᱚᱸ ᱟᱹᱣᱲᱤ ᱮᱦᱚᱵᱚᱜᱼᱟ ᱚᱱᱠᱟ ᱚᱵᱚᱥᱛᱟ ᱨᱮ ᱢᱮᱱᱟᱜᱼᱟ ᱾ ᱟᱯᱮᱥᱮᱫ ᱫᱚ ᱚᱠᱟᱞᱮᱠᱟ?
ᱦᱮᱸ ᱜᱚᱝᱠᱮ ᱟᱞᱮ ᱥᱮᱜ ᱦᱚᱸ ᱞᱟᱹᱭ ᱞᱮᱠᱷᱟᱱ ᱚᱱᱠᱟ ᱜᱮ ᱾ ᱜᱟᱹᱪᱷᱤ ᱢᱟ ᱨᱚᱦᱚᱭᱠᱮᱫᱟ ᱜᱤᱫᱤ ᱦᱩᱭ ᱠᱟᱱᱟ ᱛᱚᱞᱟ ᱢᱟ ᱾ ᱟᱫᱚ ᱢᱮᱱᱠᱷᱟᱱ ᱱᱚᱜ-ᱚᱭ ᱠᱟᱹᱴᱩᱵ ᱞᱮᱠᱟᱜᱮ ᱚᱢᱚᱱ ᱟᱠᱟᱱᱟ ᱮᱠᱷᱚᱱᱚ ᱨᱚᱦᱚᱭ ᱠᱚᱛᱮ ᱞᱟᱹᱭ ᱞᱮᱠᱷᱟᱱ ᱟᱨ ᱯᱮ ᱦᱟᱯᱛᱟ ᱜᱟᱱ ᱞᱟᱜᱟᱜ ᱜᱮᱭᱟ ᱚᱠᱛᱚ ᱫᱚ ᱦᱟᱸᱜ, ᱟᱫᱚ ᱦᱟᱸᱜ ᱤᱭᱟᱹ ᱠᱚᱜᱮ ᱵᱷᱤᱴᱟᱹ ᱠᱚᱜᱮᱞᱤᱧ ᱢᱟᱜ ᱦᱟᱛᱟᱲ ᱫᱟ ᱱᱤᱛᱚᱜ ᱢᱟ, ᱵᱷᱤᱛᱟᱹ ᱠᱚ ᱢᱟᱜ ᱦᱩᱭᱩᱜ ᱠᱟᱱᱟ ᱦᱩᱭᱩᱜ ᱠᱟᱱᱟ
ᱟᱹᱰᱤ ᱱᱟᱯᱟᱭ, ᱟᱪᱪᱷᱟ ᱥᱚᱵᱽᱡᱤ ᱠᱚ ᱵᱤᱱ ᱨᱚᱦᱚᱭ ᱜᱮᱭᱟ ᱥᱮ ᱵᱟᱝᱟ?
ᱜᱚᱢᱠᱮ ᱥᱚᱵᱡᱤ ᱞᱟᱹᱭ ᱞᱮᱠᱷᱟᱱ ᱦᱮᱸ ᱥᱚᱵᱽᱡᱤ ᱦᱚᱸ ᱨᱚᱦᱚᱭ ᱫᱚᱞᱤᱧ ᱨᱚᱦᱚᱭ ᱜᱮᱭᱟ ᱾
ᱟᱪᱪᱷᱟ, ᱱᱤᱛ ᱜᱷᱟᱹᱲᱤ ᱫᱚ ᱪᱮᱫ ᱠᱚᱵᱤᱱ ᱨᱚᱦᱚᱭ ᱟᱠᱟᱫᱟ?
ᱱᱤᱜ ᱜᱷᱟᱹᱲᱤᱡ ᱛᱮ ᱞᱟᱹᱭ ᱞᱮᱠᱷᱟᱱ ᱜᱚᱝᱠᱮ ᱱᱤᱛᱚᱜ ᱫᱚ ᱦᱟᱸᱜ ᱥᱚᱵᱽᱡᱤ ᱫᱚ ᱱᱤᱛᱚᱜ ᱫᱚ ᱵᱟᱹᱞᱤᱧ ᱨᱚᱦᱚᱭ ᱟᱠᱟᱫᱟ ᱦᱟᱸᱜ ᱾ ᱱᱤᱭᱟᱹ ᱫᱷᱟᱣ ᱫᱚ ᱱᱤᱭᱟᱹ ᱫᱷᱟᱣ ᱦᱚᱸᱜ-ᱚᱭ ᱛᱳᱨᱮ ᱦᱳᱲᱳ ᱨᱚᱦᱚᱭ ᱱᱚᱣᱟ ᱨᱟᱠᱟᱵ ᱠᱟᱛᱮ ᱜᱮ ᱦᱟᱸᱜ ᱥᱚᱵᱽᱡᱤ ᱠᱚᱫᱚᱞᱤᱧ ᱵᱟᱹᱭᱥᱟᱹᱣᱟ ᱾
ᱚ ᱟᱪᱷᱟ ᱟᱪᱷᱟ ᱟᱪᱷᱟ ᱾
ᱱᱤᱛᱚᱜ ᱫᱚ ᱠᱟᱹᱴᱤᱜ ᱦᱳᱲᱳ ᱞᱤᱧ ᱨᱚᱦᱚᱭ ᱞᱮᱜᱮ ᱱᱤᱭᱟᱹ ᱱᱚᱣᱟ ᱥᱤᱡᱮᱱ ᱫᱚ ᱱᱚᱣᱟ ᱯᱚ ᱠᱮᱸ ᱦᱟᱸᱜ‌ ᱥᱚᱵᱽᱡᱤ ᱠᱚ ᱞᱟᱜᱟᱣ ᱦᱩᱭᱩᱜᱼᱟ ᱡᱮᱨᱚᱢ ᱠᱤ ᱟᱹᱞᱩ ᱞᱤᱧ ᱞᱟᱜᱟᱣᱟ ᱦᱟᱸᱜᱼᱟ ᱱᱚᱛᱮ ᱯᱮᱸᱭᱟᱡᱽ ᱞᱤᱧ ᱞᱟᱜᱟᱣᱟ ᱾ ᱯᱟᱴᱷ ᱞᱤᱧ ᱪᱟᱥᱟ, ᱟᱨ ᱦᱟᱸᱜ ᱥᱚᱵᱽᱡᱤ ᱠᱚ ᱠᱟᱹᱴᱤᱜ ᱞᱟᱜᱟᱣ ᱦᱩᱭᱩᱜᱼᱟ ᱦᱟᱸᱜ ᱵᱤᱞᱟᱹᱛᱤ ᱠᱚ ᱡᱮᱨᱚᱠᱚᱢᱠᱤ ᱡᱷᱤᱸᱝᱜᱟᱹ ᱛᱳ ᱯᱳᱴᱳᱞ ᱠᱚ ᱦᱟᱸᱟ ᱞᱟᱜᱟᱣ ᱦᱩᱭᱩᱜ-ᱟ ᱠᱟᱴᱤᱜ ᱨᱚᱦᱚᱭ ᱦᱩᱭᱩᱜᱼᱟ ᱾
ᱟᱪᱪᱷᱟ ᱟᱪᱪᱷᱟ ᱾ ᱟᱹᱞᱤᱧ ᱢᱟ ᱡᱷᱤᱸᱝᱜᱟᱹ ᱞᱤᱧ ᱨᱚᱦᱚᱭ ᱟᱠᱟᱫᱟ ᱟᱨ ᱦᱚᱸᱜ-ᱚᱱᱠᱟᱭ ᱫᱟᱜ ᱫᱟ ᱾ ᱫᱟᱨᱮ ᱠᱚᱦᱚᱸ ᱟᱨᱟᱜᱚᱜ ᱠᱟᱱᱟ ᱟᱹᱰᱤ ᱫᱩᱠ ᱨᱮᱱᱟᱜ ᱠᱟᱛᱷᱟ ᱾
ᱚᱱᱟ ᱜᱮᱛᱚ ᱜᱚᱝᱠᱮ ᱾ ᱫᱟᱜ ᱜᱮᱛᱚ ᱫᱚᱢᱮ ᱫᱟᱜᱼᱟᱜ ᱠᱟᱸᱦᱟᱜ ᱵᱟᱝ ᱟᱥᱟᱲ ᱵᱚᱸᱜᱟ ᱫᱤᱱ ᱾
ᱴᱷᱤᱠ ᱴᱷᱤᱠ ᱫᱟᱨᱮ ᱫᱚ ᱡᱷᱟᱯᱟ ᱜᱚᱫ ᱞᱮᱱ ᱜᱮᱭᱟ ᱱᱟᱯᱟᱭ ᱜᱮ ᱾ ᱟᱫᱚ ᱚᱝᱠᱟᱭ ᱫᱟᱜ ᱮᱫ ᱠᱟᱱ ᱜᱮᱛᱚ ᱥᱚᱢᱚᱥᱥᱟ ᱫᱟᱨᱮ ᱱᱚᱼᱚᱱᱚᱝᱠᱟ ᱟᱨᱟᱜᱚᱜ ᱠᱟᱱᱟ ᱾
ᱫᱱᱟᱹᱢ ᱜᱮ ᱫᱟᱜ ᱮᱫᱟ ᱥᱮ ᱾
ᱦᱳᱭ ᱜᱚᱝᱠᱮ ᱥᱟᱹᱨᱤ ᱜᱮ ᱫᱤᱱᱟᱹᱢ ᱮ ᱫᱟᱜ ᱮᱫᱟ ᱫᱟᱜ ᱦᱚᱸ ᱾
ᱛᱚᱵᱮ ᱟᱹᱞᱤᱧ ᱞᱤᱧ ᱵᱩᱡ ᱟᱠᱟᱫ ᱜᱮᱭᱟ ᱡᱮ ᱱᱚᱣᱟ ᱟᱥᱟᱲ ᱵᱚᱸᱜᱟ ᱫᱚ ᱦᱟᱸᱜ ᱱᱚᱝᱠᱟ ᱫᱟᱜ ᱡᱟᱹᱲᱤ ᱠᱚ ᱴᱷᱤᱠ ᱦᱩᱭᱩᱜ-ᱟ, ᱚᱱᱟ ᱞᱮᱠᱟᱛᱮ ᱚᱞᱯᱚ ᱜᱮᱞᱤᱧ ᱨᱚᱦᱚᱭ ᱟᱠᱟᱫᱟ ᱯᱟᱸᱪ ᱠᱟᱴᱷᱟ ᱞᱮᱠᱟ ᱾ ᱚᱝᱠᱟ
ᱦᱳᱭ ᱜᱚᱢᱠᱮ ᱮᱠᱫᱚᱢ ᱥᱟᱹᱨᱤ ᱜᱮ, ᱜᱚᱢᱠᱮ ᱛᱟᱦᱚᱞᱮ ᱟᱯᱮ ᱥᱮᱫ ᱫᱚ ᱪᱮᱫ ᱠᱚ ᱪᱟᱥ ᱦᱩᱭᱩᱜ ᱜᱮᱛᱮ?
ᱪᱟᱥ ᱵᱚᱞᱛᱮ ᱦᱩᱭᱩᱜ-ᱟ ᱵᱷᱟᱜᱮ ᱜᱮ ᱥᱟᱱᱟᱢ ᱜᱮ ᱞᱟᱹᱭ ᱜᱟᱱᱚᱜ-ᱟ ᱟᱹᱞᱩ ᱠᱷᱚᱱᱛᱮ ᱮᱦᱚᱵ ᱠᱟᱛᱮᱫ ᱦᱳᱲᱳ ᱥᱟᱶᱛᱮ ᱯᱟᱴ ᱠᱚᱦᱚᱸ ᱠᱚᱢ ᱵᱮᱥᱤ ᱦᱟᱞᱠᱟ ᱨᱚᱦᱚᱭ ᱦᱩᱭᱩᱜ ᱜᱮᱭᱟ ᱾ ᱟᱨ ᱥᱚᱵᱽᱡᱤ ᱢᱟ ᱢᱮᱱᱟᱜ ᱜᱮ ᱵᱤᱵᱷᱤᱱᱱᱚ ᱨᱚᱠᱚᱢ ᱥᱟᱱᱟᱢᱟᱜ ᱥᱚᱵᱽᱡᱤᱜᱮ ᱞᱟᱹᱭ ᱜᱟᱱᱚᱜ-ᱟ ᱾ ᱟᱯᱮ ᱥᱮᱫ ᱫᱚ ᱪᱮᱫ ᱠᱚ ᱱᱚᱝᱠᱟ ᱪᱟᱥᱵᱟᱥ ᱠᱚ ᱦᱩᱭᱩᱜ-ᱟ?
ᱟᱞᱮ ᱪᱟᱥᱵᱟᱥ ᱞᱟᱹᱭ ᱞᱮᱠᱷᱟᱱ ᱵᱟᱨᱥᱤᱧ ᱦᱩᱲᱩ ᱪᱟᱥ ᱦᱩᱭᱩᱜ-ᱟ ᱾ ᱚᱱᱟ ᱥᱟᱶ ᱥᱟᱶᱛᱮ ᱱᱚᱜ-ᱚᱭ ᱟᱹᱞᱩ ᱢᱮᱱᱟᱜ-ᱟ ᱯᱮᱸᱭᱟᱡᱽ ᱢᱮᱱᱟᱜ ᱟᱠᱟᱫᱟ ᱾ ᱯᱟᱴᱤ ᱢᱟ ᱢᱮᱱᱟᱜ ᱜᱮᱭᱟ ᱚᱱᱟ ᱥᱟᱶᱛᱮ ᱞᱟᱹᱭ ᱜᱟᱱᱚᱜ-ᱟ ᱛᱩᱲᱤ, ᱛᱤᱞᱢᱤᱧ ᱾ ᱮᱢᱟᱱ ᱠᱚ ᱮᱠᱷᱚᱱᱚ ᱪᱟᱥ ᱦᱩᱭᱩᱜ ᱜᱮᱭᱟ ᱜᱚᱝᱠᱮ ᱾
ᱟᱪᱪᱷᱟ ᱟᱪᱪᱷᱟ ᱟᱪᱪᱷᱟ ᱛᱤᱞᱢᱤᱧ ᱫᱚ ᱱᱤᱛ ᱫᱚ ᱦᱟᱸᱜ ᱪᱮᱫ ᱚᱵᱚᱥᱛᱛᱟ ᱨᱮ ᱢᱮᱱᱟᱜ-ᱟ?
ᱦᱮᱸ ᱜᱚᱢᱠᱮ ᱛᱤᱞᱢᱤᱧ ᱫᱚ ᱜᱩᱪᱷᱟᱹᱣ ᱵᱟᱲᱟ ᱦᱩᱭ ᱱᱟ ᱦᱟᱸᱜ ᱾
ᱟᱪᱪᱷᱟ ᱟᱪᱪᱷᱟ ᱟᱹᱰᱤ ᱱᱟᱯᱟᱭ ᱾
ᱱᱚᱜ-ᱚᱭ ᱜᱩᱪᱷᱟᱹ ᱵᱟᱲᱟ ᱦᱩᱭᱱᱟ ᱟᱫᱚ ᱜᱚᱝᱠᱮ ᱵᱟᱢ ᱜᱩᱪᱷᱟᱹᱣ ᱛᱮᱦᱚᱸ ᱵᱟᱭ ᱜᱟᱱᱚᱜ ᱠᱟᱱᱟ ᱟᱥᱟᱲ ᱵᱚᱸᱜᱟ ᱵᱚᱞᱚᱱ ᱠᱟᱱᱟ ᱦᱟᱸᱜ ᱫᱟᱜᱟᱭ ᱦᱟᱸᱜ ᱾ ᱚᱱᱟ ᱞᱟᱦᱟ ᱜᱮᱞᱤᱧ ᱜᱩᱪᱷᱟᱹᱣ ᱪᱟᱵᱟ ᱜᱚᱫ ᱠᱮᱫᱟ ᱟᱥᱟᱲ ᱵᱚᱸᱜᱟ ᱵᱚᱞᱚᱜ ᱞᱟᱦᱟ ᱛᱮᱜᱮ ᱾
ᱵᱟᱦᱽ ᱟᱹᱰᱤ ᱱᱟᱯᱟᱭ ᱾ ᱟᱞᱤᱧ ᱫᱚ ᱱᱟᱥᱮ ᱫᱟᱜ ᱫᱚ ᱧᱟᱢ ᱠᱮᱫ ᱞᱤᱧ ᱜᱮᱭᱟ ᱾ ᱚᱱᱠᱟ ᱛᱮᱜᱮᱞᱤᱧ ᱵᱟᱜᱟᱣ ᱠᱟᱫᱟ ᱾ ᱚᱴᱟᱝ ᱠᱚᱜᱮ ᱟᱹᱣᱨᱤ ᱦᱩᱭᱩᱜ-ᱟ ᱯᱮᱴᱮᱡᱽ ᱢᱮᱥᱟᱞᱤᱧ ᱦᱟᱹᱨ ᱥᱟᱢᱴᱟᱣ ᱠᱟᱫᱟ ᱾
ᱦᱮᱸ ᱜᱚᱢᱠᱮ ᱚᱱᱟ ᱫᱚ ᱚᱱᱟ ᱫᱚ ᱟᱫᱚ ᱯᱚᱨᱮ ᱯᱚᱨᱮᱛᱮ ᱦᱚᱸ ᱚᱴᱟᱝ ᱜᱟᱱᱚᱜ-ᱟ ᱨᱚᱦᱚᱭ ᱠᱚ ᱥᱟᱹᱛ ᱵᱟᱲᱟ ᱠᱟᱛᱮᱫ ᱦᱟᱸᱜ ᱟᱫᱚ ᱩᱱ ᱫᱚ ᱯᱷᱟᱠᱟᱜ ᱟᱛᱚ ᱦᱟᱸᱜ ᱾ ᱠᱟᱹᱢᱤ ᱠᱚᱦᱚᱸ ᱛᱚ ᱩᱱᱟᱹᱜ ᱵᱟᱝ ᱛᱟᱸᱦᱮᱱᱟ ᱾ ᱯᱚᱨᱮ ᱯᱚᱨᱮ ᱛᱮᱦᱚᱸ ᱚᱱᱟ ᱫᱚ ᱜᱟᱱᱚᱜ-ᱟ ᱦᱟᱸᱜ ᱫᱚᱦᱚ ᱠᱟᱜ ᱞᱮᱠᱷᱟᱱ ᱜᱮ ᱵᱚᱥᱛᱟ ᱨᱮ ᱾ ᱛᱟᱦᱚᱞᱮ ᱜᱚᱝᱠᱮ ᱟᱞᱩ ᱵᱤᱱ ᱪᱟᱥ ᱞᱮᱫ ᱫᱚ ᱛᱟᱦᱚᱞᱮ ᱟᱞᱩ ᱠᱩᱫᱚ ᱵᱤᱱ ᱟᱠᱷᱨᱤᱧ ᱠᱮᱫᱟ ᱥᱮ ᱵᱟᱝᱜᱮ?
ᱵᱟᱝ ᱵᱟᱝ ᱵᱚᱱᱰ ᱦᱩᱭ ᱠᱟᱱᱟ ᱠᱚᱞᱮᱥᱴᱨᱚᱞ ᱤᱧ ᱫᱚᱦᱚ ᱟᱠᱟᱫᱟ ᱾
ᱛᱟᱦᱚᱞᱮ ᱜᱚᱝᱠᱮ ᱱᱤᱛᱚᱜ ᱫᱚ ᱟᱞᱩ ᱫᱚ ᱛᱤᱱᱟᱹᱜ ᱠᱟᱛᱮᱫ ᱪᱟᱞᱟᱜ ᱠᱟᱱᱟ ᱵᱚᱥᱛᱟ ᱫᱚ?
ᱵᱚᱥᱛᱟ ᱫᱚᱦᱟᱜ ᱵᱟᱹᱞᱤᱧ ᱠᱷᱚᱵᱚᱨ ᱠᱚᱫᱚ ᱟᱹᱣᱨᱤ ᱞᱤᱧ ᱦᱟᱛᱟᱣᱟ ᱟᱹ‌ᱠᱷᱨᱤᱧ ᱞᱮᱠᱟ ᱫᱚ ᱦᱟᱸᱜ ᱵᱟᱹᱞᱤᱧ ᱢᱚᱱᱮᱭᱮᱫᱟ ᱛᱚ ᱱᱤᱛ ᱫᱚ ᱾ ᱫᱩᱜᱜᱟᱹ ᱵᱚᱸᱜᱟ ᱦᱟᱸᱜ ᱩᱱ ᱦᱟᱸᱜ ᱫᱟᱸᱥᱟᱭ ᱠᱚᱛᱮ ᱦᱟᱸᱜ ᱧᱮᱞ ᱦᱩᱭᱩᱜ-ᱟ ᱚᱱᱟ ᱫᱚ ᱟᱹᱠᱷᱨᱤᱧ ᱨᱮᱱᱟᱜ ᱫᱚ ᱩᱭᱦᱟᱹᱨ ᱵᱷᱟᱵᱽᱱᱟ ᱦᱩᱭᱩᱜ-ᱟ ᱾ ᱟᱯᱮᱥᱮᱫ ᱚᱠᱟ ᱞᱮᱠᱟ ᱵᱟᱡᱟᱨ ᱱᱤᱛ?
ᱦᱮᱸ ᱜᱚᱝᱠᱮ ᱟᱞᱮ ᱥᱮᱜ ᱦᱚᱸ ᱱᱚᱝᱠᱟ ᱜᱮᱛᱚ ᱫᱚᱢᱮ ᱜᱮ ᱫᱟᱢ ᱠᱚᱢ ᱠᱷᱟᱹᱛᱤᱨ ᱟᱹᱞᱤᱧ ᱦᱚᱸᱛᱚ ᱵᱟᱞᱤᱧ ᱟᱹᱠᱷᱨᱤᱧ ᱫᱟᱲᱮᱭᱟᱫᱟ ᱾ ᱫᱚᱦᱚ ᱟᱠᱟᱫᱟᱞᱤᱧ ᱠᱚᱞᱮᱥᱴᱨᱚᱞ ᱨᱮ ᱾
ᱟᱪᱪᱷᱟ ᱟᱪᱪᱷᱟ
ᱪᱟᱥ ᱢᱟᱞᱤᱧ ᱪᱟᱥ ᱠᱟᱱᱟ ᱜᱚᱢᱠᱮ ᱟᱹᱰᱤᱜᱟᱱ, ᱯᱮ ᱵᱤᱜᱷᱟᱹ ᱜᱟᱱ ᱞᱤᱧ ᱪᱟᱥ ᱠᱟᱣᱱᱟ ᱟᱞᱩ ᱢᱟ ᱾ ᱟᱨ ᱫᱟᱢ ᱢᱟ ᱵᱟᱹᱱᱩᱜ ᱟᱞᱩ ᱨᱮᱱᱟᱜ ᱾
ᱟᱹᱰᱤ ᱫᱩᱠ ᱨᱮᱱᱟᱜ ᱠᱟᱛᱷᱟ ᱾
ᱮᱠᱫᱚᱢ ᱜᱚᱢᱠᱮ ᱥᱟᱹᱨᱤᱜᱮ ᱟᱹᱰᱤ ᱰᱩᱠ ᱢᱟᱱᱮ ᱟᱹᱰᱤ ᱰᱩᱠ ᱨᱮᱱᱟᱜ ᱜᱚᱢᱠᱮ ᱚᱜ-ᱚᱭ ᱟᱞᱩ ᱟᱞᱩ ᱢᱟᱞᱤᱧ ᱠᱤᱨᱤᱧ ᱠᱤᱫᱟ ᱦᱟᱱᱮ ᱩᱱᱟᱹᱜ ᱵᱚᱥᱛᱟ ᱠᱟᱛᱮᱫ ᱵᱤᱭᱟᱞᱞᱤᱥ ᱥᱚ ᱴᱟᱠᱟ ᱛᱮ ᱵᱚᱥᱛᱟ ᱞᱤᱧ ᱠᱤᱨᱤᱧ ᱠᱮᱫᱟ ᱢᱮᱱᱠᱷᱟᱱ ᱫᱟᱢ ᱢᱟ ᱵᱟᱹᱱᱩᱜ ᱟᱠᱟᱫᱟ
ᱴᱷᱤᱠ ᱥᱟᱱᱟᱢᱟᱜ
ᱚᱱᱟ ᱜᱚᱝᱠᱮ ᱚᱱᱟ ᱜᱮᱞᱤᱧ ᱪᱤᱱᱛᱟᱹ ᱵᱟᱲᱟᱭ ᱫᱟ ᱡᱮ ᱟᱞᱮ ᱪᱟᱥ ᱯᱚᱭᱥᱟ ᱫᱚ ᱨᱟᱠᱟᱜ ᱛᱟᱞᱤᱧᱟ ᱥᱮᱫ ᱵᱟᱝ ᱦᱟᱸᱜ ᱚᱱᱟ ᱜᱮᱛ ᱦᱟᱸᱜ, ᱫᱟᱢ ᱢᱟ ᱵᱟᱹᱱᱩᱜ ᱟᱠᱟᱫᱟ ᱟᱹᱞᱩ ᱨᱮᱱᱟᱜ
ᱟᱪᱪᱷᱟ ᱡᱟᱦᱟᱸᱞᱤᱧ ᱢᱮᱱᱮᱫ ᱛᱟᱦᱮᱱᱟ ᱥᱟᱹᱨᱤᱜᱮ ᱡᱟᱦᱟᱸᱭ ᱪᱟᱹᱥᱤ ᱵᱟᱹᱥᱤᱭᱟᱜ ᱜᱮ ᱵᱟᱹᱲᱛᱤ ᱠᱟᱭ ᱛᱮ ᱫᱚ ᱠᱷᱚᱛᱤ ᱦᱩᱭᱩᱜ ᱠᱟᱱᱟ ᱱᱤᱭᱟᱹ ᱚᱠᱛᱚ ᱨᱮ ᱡᱟᱦᱟᱸ ᱧᱮᱞᱚᱜ ᱠᱟᱱᱟ ᱨᱚᱦᱚᱭ ᱠᱟᱛᱮᱫ ᱦᱚᱸᱜ ᱚᱝᱠᱟ ᱡᱩᱫᱤ ᱠᱚ ᱟᱨ ᱫᱟᱢ ᱡᱩᱫᱤ ᱵᱟᱝ ᱛᱟᱦᱮᱱ ᱠᱷᱟᱱ ᱥᱚᱢᱚᱥᱥᱟ ᱜᱮ ᱟᱫᱚ ᱪᱮᱫ ᱢᱚᱱᱮ ᱠᱟᱛᱮᱜ ᱮᱢ ᱪᱟᱥ-ᱟ
ᱥᱟᱹᱨᱤ ᱫᱚ ᱥᱟᱹᱨᱤ ᱜᱮ ᱜᱚᱝᱠᱮ ᱱᱚᱜᱼᱚ ᱱᱚᱣᱟ ᱜᱮᱛᱚ ᱢᱮᱫ ᱠᱷᱚᱱ ᱢᱮᱫ ᱫᱟᱜ ᱡᱚᱨᱚ ᱜᱚᱫᱚᱜᱼᱟ ᱮᱠᱫᱚᱢ ᱥᱟᱹᱨᱤᱜᱮ ᱚᱱᱠᱟ ᱫᱟᱢ ᱠᱚ ᱡᱩᱫᱤ ᱵᱟᱵᱚ ᱧᱟᱢ ᱞᱟᱹᱜᱤᱫᱚᱜᱼᱟ ᱱᱚᱜ-ᱚ ᱵᱚ ᱪᱟᱥ ᱫᱟ ᱢᱮᱱᱠᱷᱟᱱ ᱫᱟᱢ ᱠᱚ ᱡᱩᱫᱤ ᱵᱟᱠᱚ ᱮᱢᱟ ᱵᱚᱱᱟ ᱢᱮᱱᱠᱷᱟᱱ ᱜᱚᱝᱠᱮ ᱱᱚᱜ ᱱᱟᱣᱟ ᱜᱮ ᱟᱹᱰᱤ ᱵᱟᱹᱲᱤᱡ ᱫᱚ ᱵᱩᱡᱷᱟᱹᱜ ᱠᱟᱱᱟ ᱵᱟᱝ
ᱴᱷᱤᱠ ᱫᱩᱠ ᱨᱮᱱᱟᱜ ᱠᱟᱛᱷᱟ ᱩᱱᱟᱹᱜ ᱴᱟᱠᱟ ᱵᱚᱱ ᱠᱷᱚᱨᱚᱪ ᱮᱜᱼᱟ ᱚᱱᱟ ᱦᱚᱸ ᱡᱩᱫᱤ ᱵᱟᱭ ᱨᱟᱠᱟᱵ ᱠᱷᱟᱱ ᱟᱫᱚ ᱪᱮᱫ ᱤᱧ ᱢᱮᱱᱟ
ᱚᱱᱟ ᱜᱮᱛᱚ ᱜᱚᱝᱠᱮ ᱛᱟᱦᱞᱮ ᱜᱚᱝᱠᱮ ᱱᱚᱜᱼᱚᱭ ᱡᱮ ᱟᱱᱟᱡᱽ ᱠᱚᱵᱤᱱ ᱪᱟᱥ ᱮᱫ ᱫᱚ ᱱᱚᱜᱼᱚ ᱱᱚᱣᱟ ᱟᱱᱟᱡᱽ ᱛᱟᱞᱟᱛᱮ ᱢᱟᱱᱮ ᱚᱠᱟ ᱞᱮᱠᱟᱛᱮ ᱠᱟᱹᱣᱰᱤ ᱩᱱᱟᱹᱜ ᱯᱟᱥᱮᱜ ᱠᱟᱹᱣᱰᱤ ᱚᱠᱟ ᱞᱮᱠᱟᱛᱮ ᱵᱮᱥᱤ ᱠᱟᱹᱣᱰᱤ ᱵᱤᱱ ᱧᱟᱢ ᱫᱟᱲᱮᱭᱟᱜ ᱠᱟᱱᱟ ᱥᱮ
ᱠᱟᱹᱣᱰᱤ ᱫᱚ ᱦᱮᱸ ᱧᱮᱞ ᱯᱮ ᱱᱚᱣᱟ ᱥᱚᱵᱡᱤ ᱪᱟᱥ ᱨᱮᱫᱚ ᱛᱤ ᱠᱟᱭᱛᱮ ᱢᱮᱱ ᱜᱟᱱᱚᱜᱼᱟ ᱢᱟᱥ ᱞᱟᱵᱷ ᱚᱝᱥᱚ ᱫᱚ ᱢᱮᱱᱟᱜᱼᱟ ᱟᱹᱰᱤ ᱟᱢᱫᱟ ᱜᱮ ᱢᱮᱱᱠᱷᱟᱱ ᱱᱚᱣᱟ ᱡᱚᱛᱚᱱ ᱵᱮᱥ ᱧᱚᱜ ᱡᱚᱛᱚᱱ ᱦᱩᱭᱩᱜᱼᱟ ᱛᱚᱵᱮᱜᱮ ᱱᱚᱜᱼᱚᱭ ᱡᱮᱢᱚᱱ ᱧᱮᱞ ᱵᱤᱱ ᱦᱚᱭ-ᱫᱟᱜ ᱠᱮᱫᱟ ᱱᱚᱜᱼᱚᱭ ᱫᱟᱨᱮ ᱢᱟ ᱟᱨᱟᱜ ᱮᱱᱟ ᱛᱟᱦᱚᱞᱮ ᱠᱷᱟᱱ ᱜᱮᱛᱚ ᱦᱮᱸ ᱪᱮᱫ ᱜᱮ ᱞᱤᱧ ᱢᱮᱱᱟ ᱟᱫᱚ ᱪᱟᱵᱟᱭᱮᱱᱟ ᱞᱟᱹᱭ ᱜᱟᱱᱚᱜᱼᱟ ᱥᱟᱱᱟᱢᱟᱜ ᱜᱮ ᱚ ᱱᱤᱭᱟᱹ ᱠᱚ ᱡᱚᱫᱤ ᱵᱚᱱ ᱟᱵᱚ ᱵᱚᱱ ᱤᱭᱟᱹ ᱫᱟᱲᱮᱭᱟᱜ ᱠᱷᱟᱱ ᱡᱟᱛᱮ ᱚᱠᱟ ᱞᱮᱠᱟᱛᱮ ᱴᱤᱠᱟᱣ ᱫᱟᱨᱟᱢ ᱜᱟᱱᱚᱜᱼᱟ ᱵᱷᱟᱜᱮ ᱧᱚᱜ ᱵᱚᱱ ᱫᱟᱲᱮ ᱫᱟᱲᱮᱭᱟᱜ ᱠᱟᱱᱟ ᱚᱵᱚᱥᱥᱳᱭ ᱟᱵᱚ ᱚᱸᱰᱮ ᱠᱷᱚᱱ ᱵᱷᱟᱜᱳᱯ ᱵᱷᱟᱜᱮ ᱧᱚᱜ ᱠᱟᱹᱣᱰᱤ ᱵᱚᱱ ᱟᱵᱚ ᱵᱚᱱ ᱩᱯᱟᱹᱭ ᱫᱟᱲᱮᱭᱟᱜᱼᱟ ᱥᱚᱵᱽᱡᱤ ᱨᱮᱫᱚ ᱞᱤᱧ ᱢᱮᱱᱟ
ᱥᱟᱨᱤᱜᱮ ᱛᱟᱦᱮᱞᱮ ᱜᱚᱝᱠᱮ ᱱᱚᱜᱼᱚᱭ ᱡᱮ ᱱᱚᱜᱚᱭ ᱥᱚᱵᱡᱤ ᱨᱚᱦᱚᱭ ᱠᱟᱛᱮᱜ ᱵᱤᱱ ᱞᱟᱹᱭ ᱫᱚ ᱡᱮ ᱞᱟᱵᱷ ᱚᱝᱥᱚ ᱫᱚ ᱵᱟᱹᱲᱛᱤ ᱢᱮᱱᱟᱜᱼᱟ ᱛᱟᱞᱮ ᱚᱜᱼᱚᱭ ᱡᱮ ᱞᱟᱵᱷ ᱠᱟᱛᱮᱫ ᱠᱤ ᱫᱟᱞᱟᱱ ᱚᱲᱟᱜ ᱠᱚᱵᱤᱱ ᱵᱮᱱᱟᱣ ᱟᱠᱟᱫᱟ ᱥᱮ ᱵᱟᱝ?
ᱵᱟ ᱵᱟᱝ ᱫᱟᱞᱟᱱ ᱚᱲᱟᱜ ᱫᱚ ᱵᱟᱹᱞᱤᱧ ᱵᱮᱱᱟᱣ ᱟᱠᱟᱫᱟ ᱢᱤᱫᱴᱟᱝ ᱜᱟᱹᱰᱤ ᱞᱤᱧ ᱦᱟᱛᱟᱣ ᱠᱟᱫᱟ ᱢᱚᱴᱚᱨ ᱵᱟᱭᱤᱠ
ᱟᱹᱰᱤ ᱵᱮᱥ ᱜᱮ ᱜᱚᱢᱠᱮ ᱮᱠᱫᱚᱢ ᱥᱟᱹᱨᱤᱜᱮ ᱜᱚᱝᱠᱮ ᱟᱹᱞᱤᱧ ᱫᱚ ᱫᱟᱞᱟᱱ ᱚᱲᱟᱜ ᱦᱚᱸᱞᱤᱧ ᱵᱮᱱᱟᱣ ᱫᱚᱞᱤᱧ ᱵᱮᱱᱟᱣ ᱠᱟᱫᱟ ᱱᱚᱜ ᱚᱭ ᱥᱚᱵᱡᱤ ᱠᱚ ᱪᱟᱥ ᱵᱟᱥ ᱛᱮᱜᱮ ᱚᱱᱟ ᱥᱟᱶᱛᱮ ᱜᱟᱹᱰᱤ ᱠᱚᱦᱚᱸ ᱞᱤᱧ ᱦᱟᱛᱟᱣ ᱠᱟᱣᱱᱟ ᱟᱹᱞᱤᱧ ᱫᱚ
ᱵᱟᱦ ᱟᱹᱰᱤ ᱱᱟᱯᱟᱭ
ᱜᱚᱝᱠᱮ ᱟᱹᱞᱤᱧ ᱠᱟᱹᱴᱤᱡ ᱫᱚᱢᱮ ᱞᱤᱧ ᱠᱷᱟᱴᱟᱣᱱᱟ ᱵᱟᱝ ᱱᱚᱜᱼᱚᱭ ᱯᱟᱴ ᱯᱟᱴ ᱨᱮᱦᱚᱸ ᱱᱚᱜᱚᱭ ᱥᱚᱵᱡᱤ ᱨᱮᱦᱚᱸ ᱛᱟᱯᱚᱨᱮ ᱚᱚᱜᱚᱝᱠᱟ ᱠᱟᱹᱴᱤᱡ ᱞᱤᱧ ᱵᱤᱱᱟᱣ ᱫᱟᱲᱮᱭᱟᱫᱟ ᱫᱟᱞᱟᱱ ᱚᱲᱟᱜ ᱦᱚᱸ ᱥᱟᱶᱛᱮ ᱥᱟᱶᱛᱮ ᱜᱟᱹᱰᱤ ᱠᱚ ᱦᱚᱸ ᱞᱤᱧ ᱦᱟᱛᱟᱣ ᱠᱟᱣᱱᱟ
ᱟᱪᱪᱷᱟ ᱟᱹᱰᱤ ᱱᱟᱯᱟᱭ ᱠᱟᱛᱷᱟ ᱚᱱᱠᱟ ᱞᱟᱵᱷ ᱚᱝᱥᱚ ᱡᱚᱫᱤ ᱵᱟᱹᱲᱛᱤ ᱧᱚᱜ ᱧᱟᱢᱚᱜ ᱠᱷᱟᱱ᱾ ᱚᱵᱚᱥᱥᱳᱭ ᱟᱵᱚ ᱧᱮᱞᱛᱮ ᱮᱴᱟᱜ ᱪᱟᱹᱥᱤ ᱠᱚᱦᱚᱸ ᱠᱚᱼᱼ ᱮ ᱱᱚᱣᱟ ᱪᱟᱥ ᱵᱟᱥ ᱨᱮᱠᱚ ᱟᱲᱜᱳᱱᱟ᱾ ᱟᱨ ᱦᱚᱜ ᱚᱝᱠᱟ ᱡᱩᱫᱤ ᱦᱮ ᱫᱟᱨᱮ ᱠᱚ ᱚᱱᱠᱟ ᱟᱨᱟᱜᱚᱜ ᱛᱟᱵᱚᱱ ᱠᱷᱟᱱ ᱱᱚᱝᱠᱟ ᱵᱟᱹᱲᱛᱤ ᱧᱚᱜ ᱮ ᱫᱟᱜ ᱼᱼ ᱠᱷᱟᱱᱮ ᱵᱟᱠᱚ ᱥᱩᱨᱩᱜ ᱛᱟᱵᱚᱱ ᱮᱴᱟᱜ ᱮᱴᱟᱜ ᱪᱟᱹᱥᱤ᱾
ᱦᱚᱭ ᱜᱚᱝᱠᱮ ᱮᱠᱚᱢ ᱥᱟᱹᱨᱤᱭᱟᱜ ᱜᱮ᱾
ᱟᱪᱪᱷᱟ ᱟᱯᱮ ᱡᱟᱦᱟᱸ ᱪᱟᱥ ᱵᱟᱥ ᱟᱯᱮ? ᱥᱚᱵᱽᱡᱤ ᱠᱚ ᱟᱫᱚ ᱚᱠᱟ ᱨᱮᱯᱮ ᱟᱹᱠᱷᱨᱤᱧᱟ?
ᱟᱞᱮ ᱰᱚ ᱜᱚᱝᱠᱮ ᱱᱚᱜᱼᱚ ᱱᱚᱝᱠᱟ ᱢᱮᱱᱟᱜ ᱟᱠᱟᱫᱟ᱾ ᱟᱞᱮ ᱥᱮᱫ ᱫᱚ ᱚᱱᱠᱟ ᱢᱟᱲᱟᱝ ᱢᱟᱲᱟᱝ ᱟᱵᱚᱫᱽ ᱵᱟᱹᱭᱥᱟᱹᱼᱼ
ᱟᱪᱪᱷᱟ᱾
ᱱᱚᱜᱼᱚ ᱱᱚᱣᱟ ᱟᱲᱚᱴ ᱠᱚᱨᱮᱜ ᱜᱮ ᱡᱟᱦᱟᱸ ᱫᱚ ᱢᱤᱫᱴᱟᱝ ᱵᱟᱠᱚ ᱵᱮᱱᱟᱣ ᱟᱠᱟᱰᱟ ᱥᱚᱨᱠᱟᱨ? ᱢᱤᱫᱴᱟᱝ ᱪᱮᱜ ᱢᱤᱫᱴᱟᱝ ᱵᱟᱡᱟᱨ ᱠᱚ ᱵᱟᱠᱚ ᱵᱮᱱᱟᱣ ᱟᱠᱟᱫᱟ? ᱡᱟᱭᱦᱳᱠ ᱢᱮᱫᱴᱟᱝ ᱵᱮᱥᱤ ᱮᱠᱰᱚᱢ ᱚᱱᱠᱟ ᱠᱚ ᱟᱹᱜᱩᱭᱟ ᱥᱟᱱᱟᱢ? ᱡᱟᱦᱟᱸᱭ ᱡᱟᱦᱟᱸ ᱴᱷᱮᱱᱟᱜ ᱪᱟᱹᱥᱤ ᱠᱚ ᱢᱮᱱᱟᱜ ᱠᱚᱣᱟ ᱚᱸᱰᱮ ᱠᱚ ᱟᱜᱩᱼᱼ ᱟᱹᱠᱷᱨᱤᱧᱚᱜᱼᱟ ᱟᱱᱟᱡ ᱠᱚ᱾
ᱟᱪᱪᱷᱟ᱾
ᱚᱱᱠᱟ ᱢᱟᱨᱠᱮᱴ ᱠᱚ ᱵᱮᱱᱟᱣ ᱟᱠᱟᱜ ᱞᱮᱭᱟ ᱚᱱᱟ ᱥᱚᱵᱽᱡᱤ ᱢᱟᱨᱠᱮᱴ ᱞᱮᱠᱟ ᱟᱨ ᱚᱸᱰᱮᱜ ᱜᱮ ᱜᱚᱝᱠᱮ ᱤᱫᱤ ᱦᱩᱭᱩᱜᱼᱟ, ᱵᱷᱳᱨ ᱵᱷᱳᱨ ᱛᱮ ᱤᱫᱤ ᱦᱩᱭᱩᱜᱼᱟ᱾
ᱟᱪᱪᱷᱟ ᱚᱸᱰᱮ ᱫᱚ ᱥᱟᱱᱟᱢ ᱨᱚᱠᱚᱢᱟᱜ ᱥᱚᱵᱡᱤ ᱜᱮ ᱟᱠᱷᱨᱤᱧᱚᱜᱼᱟ ᱛᱟᱹᱭᱛᱚ᱾
ᱮᱠᱰᱚᱢ ᱜᱚᱝᱠᱮ ᱮᱠᱰᱚᱢ ᱥᱟᱹᱨᱤᱜᱮ ᱥᱟᱱᱟᱢ ᱞᱮᱠᱟᱱ ᱡᱟᱦᱟᱸ ᱞᱮᱠᱟᱱ ᱼᱼ ᱟᱵᱚ ᱵᱚ ᱡᱚᱢ ᱧᱩᱭᱟ ᱥᱮ ᱵᱚ ᱪᱟᱥ ᱵᱟᱥᱟ ᱥᱟᱱᱟᱢ ᱞᱮᱠᱟᱱ ᱜᱮ᱾ ᱟᱹᱞᱤᱧ ᱡᱩᱰᱤ ᱵᱮᱸᱜᱟᱲ ᱡᱷᱤᱸᱜᱟᱹ ᱯᱚᱴᱚᱞ ᱠᱚ ᱞᱤᱧ ᱤᱫᱤ ᱠᱟᱜ ᱠᱷᱟᱱ ᱟᱨᱦᱚᱸ ᱮᱴᱟᱜ ᱦᱟᱸᱰᱮ ᱤᱭᱟᱹ ᱠᱚ ᱟᱨᱟᱜ ᱥᱟᱠᱟᱢ ᱠᱚ ᱟᱹᱜᱩ ᱟᱠᱟᱰᱟ᱾ ᱚᱱᱠᱟ ᱱᱟᱱᱟ ᱱᱟᱱᱟ ᱨᱚᱠᱚᱢ ᱥᱟᱠ ᱥᱚᱵᱽᱡᱤ ᱠᱚ ᱧᱟᱢᱚᱜᱼᱟ ᱚᱸᱰᱮ ᱰᱚ᱾
ᱵᱟᱦ ᱟᱹᱰᱤ ᱱᱟᱯᱟᱭ ᱢᱤᱫᱴᱟᱝ ᱥᱚᱨᱠᱟᱨᱟᱜ ᱩᱫᱽᱫᱚᱜ ᱟᱹᱰᱤ ᱱᱟᱯᱟᱭ᱾
ᱟᱵᱟᱨ ᱚᱠᱚᱭ ᱠᱚᱫᱚ ᱵᱟᱦᱟ ᱠᱚᱠᱚ ᱟᱹᱜᱩᱭᱟ ᱚᱸᱰᱮ᱾ ᱚᱰᱮ ᱠᱷᱚᱱ ᱜᱮ ᱟᱹᱠᱷᱨᱤᱧᱚᱜ ᱛᱟᱠᱚᱣᱟ ᱵᱟᱦᱟ ᱠᱚᱦᱚᱸ᱾
ᱟᱪᱪᱷᱟ ᱵᱟᱦᱟ ᱫᱚ ᱚᱱᱟ ᱡᱟᱦᱟᱸ ᱵᱚᱸᱜᱟ ᱵᱩᱨᱩ ᱠᱚᱨᱮᱜ?
ᱦᱮᱸ ᱮᱠᱰᱚᱢ ᱦᱳᱭ ᱜᱚᱝᱠᱮ ᱡᱟᱦᱟᱸ ᱵᱚᱸᱜᱟ ᱵᱩᱨᱩ ᱡᱟᱦᱟᱸ ᱠᱚ? ᱵᱚᱸᱜᱟ ᱵᱩᱨᱩ ᱨᱮ ᱞᱟᱜᱟᱜ ᱜᱮᱭᱟ ᱟᱫᱚ ᱮᱢᱟᱱ ᱛᱮᱭᱟᱜ ᱠᱚ ᱡᱟᱦᱟᱸ ᱫᱚᱼᱼ ᱵᱟᱯᱞᱟ ᱠᱚᱨᱮ ᱦᱚᱸ ᱵᱟᱠᱚ ᱞᱟᱜᱟᱣ ᱜᱮᱭᱟ, ᱚᱱᱟ ᱵᱟᱦᱟ ᱠᱚᱦᱚᱸ ᱚᱱᱼᱚᱱᱟ ᱠᱚ ᱵᱟᱦᱟ ᱠᱚ ᱚᱱᱟ ᱵᱟᱡᱟᱨ ᱨᱮ᱾
ᱟᱪᱪᱷᱟ ᱟᱪᱪᱷᱟ ᱟᱪᱪᱷᱟ᱾ ᱵᱟᱦ ᱛᱤᱱ ᱥᱟᱺᱜᱤᱱᱟ ᱚᱲᱟᱜ ᱠᱷᱚᱱ ᱫᱚ?
ᱜᱚᱝᱠᱮ ᱚᱲᱟᱜ ᱠᱷᱚᱱ ᱰᱚ ᱚᱱᱠᱟ ᱥᱟᱺᱜᱤᱧᱟ ᱢᱚᱬᱮ ᱠᱤᱞᱳᱢᱤᱴᱟᱨ ᱞᱮᱠᱟ᱾ ᱜᱟᱰᱤ
ᱟᱪᱪᱷᱟ ᱟᱹᱰᱤ ᱵᱤᱱ ᱟᱥᱟᱱ ᱧᱚᱜ ᱟᱠᱟᱱᱟ ᱛᱟᱹᱭᱛᱚ᱾
ᱦᱳᱭ ᱜᱚᱝᱠᱮ ᱞᱟᱹᱭ ᱜᱟᱱᱚᱜᱼᱟ ᱥᱟᱹᱨᱤ ᱫᱚ ᱥᱟᱹᱨᱤ ᱜᱮ, ᱜᱟᱹᱰᱤ ᱦᱟᱛᱟᱣ ᱠᱟᱛᱮᱜ ᱞᱤᱧ ᱟᱥᱟᱱ ᱧᱚᱜ ᱠᱟᱱᱟ ᱵᱟᱠᱷᱟᱱ ᱜᱚᱝᱠᱮ? ᱦᱟᱜ ᱟᱭ ᱵᱷᱳᱨ ᱛᱤᱱᱴᱮ ᱨᱮ ᱵᱮᱨᱮᱜ ᱠᱟᱛᱮ ᱦᱟᱸᱜ ᱚᱱᱟ ᱠᱚ ᱜᱩᱪᱟᱹᱣ ᱯᱷᱟᱨᱪᱟᱣ ᱠᱟᱛᱮ ᱮᱠᱰᱚᱢᱼᱼ ᱥᱟᱭᱠᱮᱞ ᱛᱚᱞ ᱵᱟᱲᱟ ᱠᱟᱛᱮᱜ ᱚᱸᱰᱮ ᱩᱴᱷᱟᱹᱜ ᱛᱟᱦᱮᱸᱱᱟᱞᱤᱧ ᱵᱟᱹᱭ ᱵᱟᱹᱭ ᱛᱮᱞᱤᱧ ᱢᱚᱰᱷᱟᱜ ᱛᱟᱦᱮᱸᱜ ᱵᱟᱡᱟᱨ ᱥᱮᱫ᱾
ᱟᱪᱪᱷᱟ ᱾
ᱟᱨ ᱱᱤᱛᱚᱜ ᱢᱟᱞᱤᱧ ᱟᱥᱟᱱ ᱧᱚᱜ ᱟᱠᱟᱱᱟ ᱜᱟᱹᱰᱤ ᱛᱮ ᱮᱠᱰᱚᱢᱼᱮᱠᱰᱚᱢ ᱪᱟᱴᱴᱮ ᱠᱷᱟᱱ ᱜᱮ ᱮᱠᱫᱚᱢ ᱵᱮᱨᱮᱫ ᱼᱼ ᱠᱟᱛᱮᱫ ᱞᱤᱧ ᱜᱟᱹᱰᱤ ᱞᱤᱧ ᱛᱚᱞ ᱜᱩᱪᱟᱹᱣ ᱛᱮ ᱟᱫᱚᱞᱤᱧ ᱥᱮᱱᱚᱜ ᱜᱮᱭᱟ ᱮᱠᱫᱚᱢ᱾
ᱟᱪᱪᱷᱟ ᱱᱚᱣᱟ ᱨᱮ ᱚᱲᱟᱜ ᱦᱚᱲᱟᱜ ᱚᱠᱟ ᱞᱮᱠᱟ ᱜᱚᱲᱚ ᱪᱟᱥ ᱵᱟᱥ ᱨᱮ?
ᱮᱠᱰᱚᱢ ᱜᱚᱝᱠᱮ ᱜᱚᱲᱚ ᱫᱚ ᱮᱠᱰᱚᱢ ᱟᱹᱰᱤ ᱱᱟᱯᱟᱭ ᱜᱮ ᱮᱠᱰᱚᱢ᱾ ᱫᱚᱢᱮ ᱠᱚ ᱜᱚᱲᱚ ᱟᱠᱟᱫ ᱞᱤᱧᱟᱹ ᱟᱹᱞᱤᱧ ᱦᱚᱸ ᱱᱚᱜᱼᱚᱭ ᱾ ᱥᱤᱧ ᱧᱤᱫᱟᱹ ᱠᱚ ᱜᱚᱨᱚ ᱟᱠᱟᱫ ᱞᱤᱧᱟᱹ ᱮᱠᱰᱚᱢ ᱾ ᱠᱟᱹᱢᱤ ᱨᱮ ᱮᱠᱰᱚᱢ ᱨᱚᱦ